ᱦᱮᱞᱳ᱾
ᱟᱸᱡᱚᱢᱚᱜ ᱠᱟᱱᱟ ᱛᱚ ᱨᱚᱲ ᱠᱚ?
ᱦᱮᱸ ᱜᱚᱢᱠᱮ ᱟᱸᱡᱚᱢᱚᱜ ᱠᱟᱱᱟ, ᱟᱸᱡᱚᱢᱚᱜ ᱠᱟᱱᱟ ᱢᱟ ᱥᱟᱹᱜᱩᱱ ᱡᱚᱦᱟᱨ ᱢᱟ ᱾
ᱦᱳᱭ ᱥᱟᱹᱜᱩᱱ ᱡᱚᱦᱟᱨ ᱾
ᱛᱟᱯᱚᱨᱮ ᱪᱮᱫ ᱞᱮᱠᱟ ᱦᱚᱲᱢᱚ ᱡᱤᱣᱤ ᱡᱟᱹᱛᱤ ᱠᱚ ᱪᱮᱫ ᱞᱮᱠᱟ ᱱᱟᱯᱟᱭ ᱜᱮᱭᱟ?
ᱦᱚᱸ ᱮᱠᱷᱚᱱ ᱫᱚ ᱱᱟᱯᱟᱭ ᱜᱮ ᱮᱠᱷᱚᱱ ᱪᱟᱸᱫᱳ ᱵᱚᱸᱜᱟ ᱟᱜ ᱫᱟᱭᱟ ᱛᱮ ᱮᱠᱷᱚᱱ ᱫᱚ ᱾ ᱵᱮᱥ ᱜᱮ ᱢᱮᱱᱟᱜ ᱟ ᱛᱚ
ᱱᱟᱯᱟᱭ ᱜᱮ ᱚᱱᱛᱮ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤ ᱥᱟᱨᱟᱫᱤᱱ ᱮ ᱫᱟᱜ ᱮᱫᱟ ᱛᱮᱦᱮᱧ ᱫᱚ ᱥᱮᱛᱟᱜ ᱠᱷᱚᱱ ᱜᱮ ᱮᱠᱤ ᱨᱚᱠᱚᱢ ᱫᱟᱜ ᱫᱚ ᱚᱠᱟ ᱥᱮᱫ ᱦᱚ ᱠᱷᱮᱞ ᱪᱟᱞᱟᱣ ᱵᱟᱝ ᱦᱩᱭ ᱠᱟᱱᱟ ᱟᱫᱚ ᱚᱱᱛᱮ ᱜᱮ ᱚᱠᱟ ᱞᱮᱠᱟᱭ ᱫᱟᱜ ᱮᱫᱟ ᱟᱯᱮ ᱥᱮᱫ?
ᱫᱟᱜ ᱫᱚ ᱟᱹᱰᱤ ᱵᱮᱥ ᱦᱮ ᱫᱟᱜ ᱡᱟᱹᱲᱤ ᱫᱚ ᱱᱟᱯᱟᱭ ᱜᱮ ᱠᱤᱱᱛᱩ ᱵᱤᱨᱟᱴ ᱢᱟᱨᱟᱝ ᱵᱚᱨᱥᱟ ᱡᱟᱦᱟᱸ ᱠᱚ ᱢᱮᱱᱟᱜᱼᱟ ᱚᱱᱠᱟ ᱫᱚ ᱵᱟᱝ ᱦᱩᱭᱩᱜ ᱠᱟᱱᱟ᱾ ᱠᱚᱢ ᱧᱚᱜ ᱜᱮ ᱡᱟᱲᱤ ᱫᱚ ᱪᱟᱥᱵᱟᱥ ᱠᱚᱫᱚ ᱚᱱᱠᱟ ᱫᱟᱜ ᱠᱟᱜᱟᱭ ᱮᱠᱷᱚᱱ ᱦᱩᱭᱩᱜ ᱠᱟᱱᱟ ᱟᱨ ᱜᱷᱩᱴᱩ ᱠᱚᱨᱮ ᱫᱚ ᱵᱟᱝ-ᱟ ᱟᱯᱮ ᱥᱮᱫ ᱜᱮ ᱚᱠᱟ ᱞᱮᱠᱟ?
ᱱᱚᱛᱮ ᱦᱚᱸ ᱮᱠᱷᱚᱱ ᱫᱟᱜ ᱡᱟᱭᱜᱟ ᱠᱚᱨᱮ ᱫᱚ ᱪᱟᱥᱵᱟᱥ ᱫᱚ ᱟᱣᱨᱤ ᱞᱟᱜᱟᱜᱼᱟ ᱟᱫᱚ ᱚᱭ ᱛᱚ ᱡᱚᱛᱚ ᱠᱚ ᱥᱤ ᱦᱚᱪᱚᱭᱮᱫ ᱛᱟᱠᱚ ᱚᱝᱠᱟ ᱛᱮᱜᱮ ᱴᱟᱠᱴᱟᱨ ᱠᱚᱛᱮ ᱜᱮ
ᱟᱪᱪᱷᱟ ᱛᱳ ᱡᱟᱭᱦᱳᱠ ᱢᱚᱴᱟᱢᱩᱴᱤ ᱱᱮᱜᱮ ᱡᱮ ᱢᱮᱫᱴᱮᱱ ᱮ ᱚᱠᱛᱚ ᱱᱟᱯᱤᱛ ᱡᱷᱚᱛᱚ ᱨᱚᱠᱚᱢᱟᱜ ᱠᱟᱹᱢᱤᱜᱮ ᱢᱮᱱᱟᱜ ᱛᱟᱵᱚᱱᱟ᱾ ᱛᱚ ᱡᱮᱢᱚᱱ ᱱᱚᱜᱼᱚᱭ ᱟᱵᱚᱱᱟᱜ ᱞᱟᱠᱪᱟᱨ ᱠᱟᱞᱪᱟᱨ ᱠᱚᱦᱚᱸ ᱟᱵᱚᱱᱟᱜ ᱪᱟᱥᱵᱟᱥ ᱥᱟᱞᱟᱜ ᱠᱚ ᱡᱚ ᱯᱟᱲᱟᱣ ᱠᱟᱱᱟ ᱟᱫᱚ ᱟᱯᱮ ᱥᱮᱫ ᱜᱮ ᱪᱮᱫ ᱞᱮᱠᱟ ᱡᱮᱢᱚᱱ ᱟᱥᱟᱲ ᱟᱥᱟᱹᱲ ᱵᱚᱸᱜᱟ ᱵᱚᱞᱚ ᱞᱮᱱᱠᱷᱟᱱ ᱜᱮ ᱟᱹᱥᱟᱹᱲᱤᱭᱟᱹ ᱠᱚ ᱡᱚᱢᱮᱫ ᱠᱚᱣᱟ ᱥᱮ?
ᱦᱳᱭ ᱦᱳᱭ ᱦᱳᱭ ᱮᱠᱫᱚᱢ᱾
ᱟᱹᱥᱟᱹᱲᱤᱭᱟᱹ ᱡᱚᱢ ᱵᱟᱲᱟ ᱠᱟᱛᱮ ᱜᱮ ᱦᱟᱸᱜ ᱟᱫᱚ ᱪᱟᱥ ᱠᱟᱹᱢᱤ ᱨᱮᱠᱚ ᱟᱲᱜᱚ ᱠᱟᱱᱟ᱾ ᱥᱮ ᱟᱫᱚ ᱟᱯᱮ ᱥᱮᱫ ᱱᱚᱣᱟ ᱚᱝᱠᱟᱱᱟᱜ ᱠᱟᱞᱪᱟᱨ ᱠᱚ ᱪᱮᱫ ᱞᱮᱠᱟ ᱪᱟᱹᱞᱩ ᱢᱮᱱᱟᱜᱼᱟ?
ᱟᱞᱮ ᱥᱮᱜ ᱦᱚᱸ ᱚᱱᱟ ᱠᱟᱞᱪᱟᱨ ᱠᱚᱫᱚ ᱦᱮᱱᱟᱜ ᱜᱮᱭᱟ ᱢᱟᱱᱮ ᱟᱥᱟᱲᱤᱭᱟᱹ ᱡᱟᱹᱛ ᱵᱷᱩᱨ ᱵᱟᱝ ᱟᱥᱟᱲ ᱵᱚᱸᱜᱟ ᱵᱚᱞᱚ ᱞᱮᱱᱠᱷᱟᱱ ᱜᱮ ᱡᱟᱹᱛ ᱵᱷᱩᱨ ᱟᱹᱥᱟᱲᱤᱭᱟᱹ ᱵᱟᱝ ᱡᱚᱢ ᱦᱩᱭᱩᱜᱼᱟ᱾ ᱩᱱ ᱵᱷᱳᱨ ᱫᱚ ᱠᱚᱱᱚ ᱢᱟᱴ ᱨᱮᱱᱟᱜ ᱥᱮ ᱵᱟᱹᱫᱽ ᱠᱷᱮᱛ ᱨᱮᱱᱟᱜ ᱪᱮᱫ ᱦᱚᱸ ᱠᱟᱹᱢᱤ ᱜᱮ ᱵᱟᱝ ᱜᱟᱱᱚᱜᱼᱟ᱾
ᱠᱟᱹᱢᱤ ᱜᱮ ᱵᱟᱝ ᱜᱟᱱᱚᱜ-ᱟ᱾
ᱦᱳᱭ
ᱟᱪᱪᱷᱟ ᱱᱚᱶᱟ ᱢᱟ ᱥᱩᱫᱩ ᱟᱥᱟᱲ ᱵᱚᱸᱜᱟ ᱨᱮᱱᱟᱜ ᱞᱟᱝ ᱜᱚᱞᱯᱷᱚ ᱠᱮᱫᱟ ᱟᱹᱥᱟᱹᱲᱤᱭᱟᱹ ᱛᱟᱨ ᱢᱟᱱᱮ ᱱᱚᱣᱟ ᱫᱚ ᱵᱟᱲᱟᱭ ᱧᱟᱢᱚᱜ ᱠᱟᱱᱟ ᱡᱮ ᱮᱸᱜ ᱪᱟᱥ ᱠᱟᱹᱢᱤ ᱥᱮ ᱪᱟᱥᱵᱟᱥ ᱵᱟᱠᱷᱨᱟ ᱦᱚᱸ ᱱᱚᱝᱠᱟᱱᱟᱜ ᱟᱵᱚᱱᱟᱜ ᱠᱟᱹᱢᱤ ᱢᱮᱱᱟᱜ ᱛᱟᱵᱩᱱᱟ᱾ ᱡᱟᱦᱟᱸ ᱞᱮᱠᱟ ᱵᱟᱦᱟ ᱵᱚᱸᱜᱟ ᱵᱚᱱ ᱧᱮᱞᱟ ᱥᱮ
ᱮᱢ
ᱵᱟᱦᱟ ᱵᱚᱸᱜᱟ ᱨᱮ ᱡᱮᱢᱚᱱ ᱚᱱᱟ ᱟᱵᱚᱱᱟᱜ ᱵᱤᱨ ᱵᱩᱨᱩ ᱫᱟᱨᱮ ᱱᱟᱹᱲᱤ ᱱᱚᱣᱟ ᱫᱷᱟᱹᱨᱛᱤ ᱜᱮ ᱱᱟᱣᱟ ᱨᱩᱯ ᱛᱮ ᱥᱟᱡᱟᱜᱼᱟ ᱥᱮ ᱡᱟᱦᱟᱸᱞᱮᱠᱟ ᱱᱟᱣᱟ ᱥᱟᱠᱟᱢ ᱱᱟᱣᱟ ᱡᱟᱸ ᱵᱟᱦᱟ ᱥᱮ ᱯᱮᱨᱮᱡᱚᱜᱼᱟ ᱥᱮ ᱱᱚᱝᱠᱟ ᱜᱮ ᱟᱫᱚ ᱚᱱᱟᱜᱮ ᱵᱚᱸᱜᱟ ᱵᱟᱲᱟ ᱠᱟᱛᱮ ᱟᱵᱚ ᱵᱚᱱ ᱵᱟᱦᱟ ᱫᱟᱲᱮᱭᱟᱜ ᱠᱟᱱᱟ ᱥᱮᱵᱚᱱ ᱵᱮᱵᱚᱦᱟᱨ ᱫᱟᱲᱮᱭᱟᱜ ᱠᱟᱱᱟ᱾ ᱯᱟᱞᱮ ᱱᱚᱝᱠᱟ ᱜᱮ ᱟᱵᱚᱱᱟᱜ ᱡᱷᱚᱛᱚ ᱡᱤᱱᱤᱥ ᱨᱮᱱᱟᱜ ᱜᱮ ᱢᱮᱱᱟᱜᱼᱟ ᱟᱫᱚ ᱟᱯᱮᱥᱮᱫ ᱱᱚᱣᱟ ᱠᱚ ᱪᱮᱫ ᱠᱟ ᱪᱚᱞ ᱢᱮᱱᱟᱜ ᱥᱮ ᱵᱟᱝ?
ᱦᱳᱭ ᱟᱞᱮᱥᱮᱫ ᱦᱚᱸ ᱚᱱᱟ ᱠᱚᱫᱚ ᱪᱚᱞ ᱢᱮᱱᱟᱜ ᱜᱮᱭᱟ᱾ ᱢᱟᱱᱮ ᱵᱟᱦᱟ ᱵᱚᱸᱜᱟ ᱨᱮᱫᱚ ᱡᱮᱫ ᱵᱷᱳᱨ ᱚᱱᱟ ᱵᱤᱨ ᱵᱩᱨᱩ ᱠᱚᱨᱮᱱᱟᱜ ᱢᱟᱱᱮ ᱵᱟᱦᱟ ᱵᱚᱸᱜᱟ ᱵᱟᱞᱮ ᱵᱟᱦᱟ ᱞᱮᱱᱠᱷᱟᱱ ᱩᱱᱵᱩᱨᱩ ᱫᱚ ᱵᱤᱨ ᱵᱩᱨᱩ ᱨᱮᱱᱟᱜ ᱡᱚ ᱵᱮᱞᱮ ᱥᱮ ᱟᱲᱟᱜ ᱥᱟᱠᱟᱢ ᱪᱮᱫ ᱦᱚᱸ ᱵᱟᱝᱞᱮ ᱡᱚᱢᱟ ᱥᱮ ᱵᱟᱝ ᱚᱲᱟᱜ ᱛᱮᱦᱚ ᱵᱟᱝᱞᱮ ᱟᱹᱜᱩᱭ ᱜᱮᱭᱟ ᱢᱟᱱᱮ ᱵᱤᱨ ᱵᱩᱨᱩ ᱜᱮ ᱵᱚᱞᱛᱮ ᱜᱮᱞᱮ ᱵᱟᱝ ᱪᱟᱞᱟᱣ ᱦᱩᱭᱩᱜᱼᱟ ᱡᱮᱫ ᱵᱷᱩᱨ ᱵᱟᱝ ᱵᱟᱦᱟ ᱦᱩᱭᱩᱜ ᱠᱟᱱᱟ᱾
ᱟᱪᱪᱷᱟ ᱟᱞᱮ ᱥᱮᱜ ᱦᱚᱸ ᱚᱝᱠᱟ ᱜᱮ᱾
ᱚᱱᱠᱟ ᱜᱮ ᱥᱟᱞᱮ ᱠᱮ ᱥᱟᱞᱮ
ᱟᱫᱚ ᱚᱱᱟ ᱥᱟᱞᱮ ᱠᱮ ᱥᱟᱞᱮ ᱢᱩᱫᱽᱨᱮ ᱯᱨᱚᱛᱛᱮᱠᱴᱤ ᱵᱟᱨ ᱜᱚᱴᱟᱝ- ᱪᱟᱸᱫᱳ ᱛᱟᱵᱚᱱ ᱥᱮ ᱜᱮᱞ ᱵᱟᱨ ᱜᱚᱴᱟᱝ
ᱦᱳᱭ ᱾
ᱟᱫᱚ ᱚᱱᱟ ᱫᱚ ᱚᱠᱟᱞᱮᱠᱟ ᱟᱯᱮ ᱥᱮᱫ ᱱᱚᱣᱟ ᱨᱮᱱᱟᱜ ᱵᱮᱵᱚᱦᱟᱨ ᱢᱮᱱᱟᱜ-ᱟ ᱡᱟᱦᱟᱸ ᱡᱩᱫᱤ ᱢᱟᱜᱽ ᱵᱚᱸᱜᱟ ᱠᱷᱚᱱᱟᱜ ᱜᱮ ᱦᱤᱥᱟᱵ ᱠᱚᱜ-ᱟ ᱢᱟᱥᱮ ᱟᱯᱮ ᱥᱮᱱᱟᱜ ᱠᱟᱹᱴᱤᱡ ᱫᱮᱠᱳ
ᱦᱳᱭ ᱟᱞᱮ ᱥᱮᱫ ᱫᱚ ᱟᱞᱮ ᱥᱮᱫ ᱠᱷᱚᱱ ᱢᱟᱜᱽ ᱵᱚᱸᱜᱟ ᱠᱷᱚᱱ ᱜᱮ ᱦᱤᱥᱟᱹᱵᱚᱜ ᱠᱟᱱᱟ ᱟᱫᱚ ᱢᱟᱜᱽ ᱵᱚᱸᱜᱟ ᱦᱚᱸ ᱥᱟᱠᱨᱟᱛ ᱛᱟᱭᱚᱢ ᱛᱚ ᱢᱟᱜᱽ ᱵᱚᱸᱜᱟ ᱵᱚᱞᱚᱱᱟ᱾ ᱟᱫᱚ ᱢᱟᱜᱽ ᱵᱚᱸᱜᱟ ᱢᱟᱜᱽ ᱥᱤᱢ ᱡᱮᱫ ᱵᱷᱳᱨ ᱵᱟᱝᱞᱮ ᱡᱚᱢ ᱠᱚᱣᱟ ᱟᱫᱚ ᱚᱲᱟᱜ ᱠᱚᱨᱮᱱᱟᱜ ᱡᱟᱦᱟᱸ ᱠᱚ ᱱᱟᱣᱟ ᱚᱲᱟᱜ ᱠᱚᱠᱚ ᱫᱟᱵᱟ ᱥᱮ ᱠᱟᱴᱷᱟᱢᱳᱭᱟ ᱠᱚ ᱢᱟᱱᱮ ᱢᱟᱜ ᱥᱤᱢ ᱵᱟᱝ ᱡᱚᱢ ᱞᱮᱠᱷᱟᱱ ᱚᱲᱟᱜ ᱦᱳᱭ ᱮᱠᱫᱚᱢ ᱥᱟᱹᱜᱩᱱ ᱜᱮ ᱥᱟᱵ ᱜᱮ ᱵᱟᱝ ᱜᱟᱱᱚᱜᱼᱟ ᱡᱚᱛ ᱵᱷᱳᱨ ᱢᱟᱜᱽ ᱥᱤᱢ ᱵᱟᱞᱮ ᱡᱚᱢᱮᱫ ᱠᱚᱣᱟ ᱟᱫᱚ ᱟᱯᱮ ᱥᱮᱫ ᱜᱮ ᱚᱠᱟᱞ ᱞᱮᱠᱟ?
ᱦᱳᱭ ᱚᱱᱠᱟᱜᱮ ᱚᱱᱟᱛᱮ ᱢᱤᱫ ᱜᱮᱭᱟ ᱟᱵᱚᱥᱮᱜ ᱡᱚᱛᱚ ᱜᱮ ᱚᱱᱟᱛᱮ ᱮᱸᱻᱻ ᱱᱟᱯᱟᱭ ᱜᱮ ᱢᱤᱫᱴᱤᱱ ᱟᱹᱱᱟᱹᱨᱤ ᱛᱮᱜᱮ ᱢᱮᱱᱟᱜ ᱵᱚᱱᱟ ᱦᱮᱸ ᱟᱫᱚ ᱚᱱᱠᱟ ᱚᱱᱟ ᱵᱷᱤᱛᱨᱤ ᱨᱮᱜᱮ ᱢᱤᱫᱴᱤᱡ ᱵᱟᱨᱭᱟ ᱮᱞᱟᱠᱟᱨᱮ ᱡᱩᱫᱟᱹ ᱡᱩᱫᱟᱹ ᱜᱚᱫᱚᱜ ᱠᱟᱱ ᱨᱮᱦᱚᱸ ᱟᱫᱚ ᱚᱠᱟᱱᱟᱜ ᱱᱟᱯᱟᱭ ᱡᱤᱱᱤᱥ ᱠᱟᱱ ᱛᱟᱵᱚᱱᱟ ᱚᱱᱟᱜᱮ ᱟᱵᱚ ᱫᱚ ᱛᱮᱦᱮᱧ ᱱᱚᱝᱠᱟᱱᱟᱜ ᱯᱞᱟᱴᱯᱷᱨᱚᱢ ᱛᱟᱞᱟ ᱠᱚᱨᱮ ᱵᱚᱱ ᱥᱚᱫᱚᱨᱟ ᱾ ᱦᱮᱸ ᱱᱟᱯᱟᱭ ᱡᱤᱱᱤᱥ ᱢᱟᱜᱽ ᱵᱚᱸᱜᱟ ᱥᱮᱴᱮᱨᱮᱱᱟ ᱢᱟᱜᱽ ᱵᱚᱱ ᱡᱚᱢᱮᱫ ᱠᱚᱛᱮᱸ ᱚᱱᱟ ᱛᱟᱭᱚᱢ ᱵᱚᱱ ᱠᱟᱹᱢᱤ ᱠᱚᱵᱚᱱ ᱥᱟᱵ ᱮᱫᱟ ᱾
ᱮᱠᱫᱚᱢ ᱟᱫᱚ ᱦᱳᱭ
ᱯᱷᱟᱹᱜᱩᱱ ᱵᱚᱸᱜᱟ ᱚᱱᱠᱟᱜ ᱜᱮ ᱵᱟᱦᱟ ᱥᱮ ᱪᱮᱫ ᱞᱮᱠᱟ?
ᱦᱳᱭ ᱟᱫᱚ ᱤᱱᱟ ᱯᱚᱨᱮ ᱯᱷᱟᱹᱜᱩᱱ ᱵᱚᱸᱜᱟ ᱯᱷᱟᱹᱜᱩᱱ ᱵᱚᱸᱜᱟ ᱚᱱᱠᱟᱜᱮ ᱵᱟᱦᱟ ᱜᱮ ᱦᱩᱭᱩᱜ-ᱟ᱾
ᱚᱱᱟ ᱦᱚᱸ ᱚᱱᱮ ᱵᱤᱨ ᱵᱩᱨᱩ ᱠᱚᱨᱮᱱᱟᱜ ᱫᱚ ᱪᱮᱫ ᱦᱚᱸ ᱡᱚᱢ ᱵᱟᱝ ᱜᱟᱱᱚᱜ-ᱟ ᱵᱟᱦᱟ ᱵᱟᱝ ᱦᱩᱭ ᱞᱮᱱᱠᱷᱟᱱ ᱟᱫᱚ ᱦᱚᱭᱛᱳ ᱚᱱᱟ ᱴᱚᱴᱷᱟᱠᱤᱭᱟᱹ ᱫᱚ ᱦᱳᱭᱛᱳ ᱠᱟᱹᱴᱤᱡ ᱦᱟᱱᱛᱮ ᱱᱟᱛᱮ ᱦᱩᱭ ᱫᱟᱲᱮᱭᱟᱜ ᱜᱮᱭᱟ ᱟᱫᱚ
ᱮᱱᱛᱮ ᱨᱮᱦᱚᱸ ᱢᱤᱫ ᱫᱷᱟᱣ ᱛᱮᱜᱮᱵᱚᱱ ᱢᱟᱱᱟᱣ ᱫᱟ ᱱᱤᱭᱟᱹᱜᱮ ᱡᱚᱛᱚ ᱥᱟᱞᱮ ᱜᱮ ᱥᱟᱞᱮ ᱵᱚᱱ ᱢᱟᱱᱟᱣ ᱫᱟ ᱾
ᱛᱟᱢᱟᱢ ᱥᱟᱱᱛᱟᱲ ᱠᱚᱜᱮ ᱾
ᱜᱚᱴᱟ ᱫᱤᱥᱚᱢ ᱜᱮ ᱢᱤᱫ ᱟᱹᱱ ᱟᱹᱨᱤ ᱫᱚ ᱛᱚᱞ ᱢᱮᱱᱟᱜ ᱵᱚᱱᱟ ᱾ ᱚᱱᱟ ᱵᱷᱤᱛᱤᱨ ᱨᱮᱜᱮ ᱦᱟᱸᱜ ᱚᱠᱟ ᱥᱮᱫ ᱪᱚ ᱦᱟᱸᱜ ᱮᱛᱚᱢ ᱛᱟᱭᱚᱢᱚᱜ ᱠᱟᱱ ᱜᱮᱭᱟ ᱟᱫᱚ ᱚᱱᱟ ᱫᱚ ᱮᱞᱟᱠᱟ ᱞᱮᱠᱟᱛᱮ ᱦᱩᱭᱩᱜ ᱜᱮᱭᱟ ᱚᱱᱟ ᱫᱚ ᱦᱟᱸᱜ ᱵᱟᱵᱚᱱ ᱥᱟᱵ ᱟ ᱾ ᱛᱚ ᱱᱚᱜ-ᱚᱭ ᱡᱮ ᱵᱟᱨᱚ ᱜᱚᱴᱟᱝ ᱪᱟᱸᱫᱳ ᱨᱮᱱᱟᱜ ᱞᱟᱝ ᱨᱚᱯᱚᱲ ᱠᱟᱱᱟ ᱮᱠᱪᱩᱭᱮᱞᱤ ᱱᱚᱣᱟ ᱫᱚ ᱮ ᱪᱮᱫ ᱵᱚᱱ ᱞᱟᱹᱭ ᱮᱫᱟ ᱾ ᱵᱚᱸᱜᱟ ᱵᱚᱱ ᱞᱟᱹᱭ ᱫᱟ ᱥᱮ ᱪᱟᱸᱫᱳ ᱵᱚᱱ ᱞᱟᱹᱭᱮᱫᱟ ᱚᱠᱟᱞᱮ ᱞᱮᱠᱟ ᱢᱟᱱᱮ ᱟᱯᱮ ᱥᱮᱫ ᱫᱚ ᱚᱠᱟ ᱞᱮᱠᱟ ᱠᱚ
ᱟᱫᱚ ᱟᱞᱮ ᱥᱮᱫ ᱫᱚ ᱚᱱᱟ ᱵᱚᱸᱫᱟ ᱦᱚᱸᱠᱚ ᱞᱟᱹᱭ ᱜᱮᱭᱟ ᱟᱫᱚ ᱡᱮ ᱡᱟᱨ ᱨᱚᱠᱚᱢ ᱠᱚ ᱞᱟᱹᱭᱟ ᱟᱫᱚ ᱚᱠᱟᱴᱟᱜ ᱥᱚᱴᱷᱤᱠ ᱠᱟᱱᱟ ᱱᱤᱡᱮ ᱩᱱᱟᱜ ᱫᱚ ᱵᱟᱲᱟᱭ ᱵᱟᱹᱱᱩᱜᱼᱟ ᱟᱨᱠᱤ ᱪᱟᱸᱫᱚ ᱦᱚᱸᱠᱚ ᱞᱟᱹᱭ ᱜᱮᱭᱟ ᱠᱚ᱾
ᱦᱳᱭ ᱮ ᱚᱱᱠᱟ ᱜᱮ ᱦᱩᱢ ᱡᱮᱦᱮᱛᱳ ᱤᱧᱟᱹᱜ ᱟᱭ ᱩᱢᱟᱹᱱ ᱠᱮᱫᱟ ᱱᱚᱝᱠᱟ ᱡᱮ ᱱᱚᱣᱟ ᱫᱚ ᱡᱚᱛᱚ ᱪᱟᱸᱫᱳ ᱯᱤᱪᱷᱩ ᱵᱚᱸᱜᱟ ᱠᱚ ᱢᱮᱱᱟᱜ ᱛᱵᱚᱱᱟ ᱛᱚ᱾ ᱚᱱᱟ ᱟᱫᱷᱟᱨ ᱛᱮ ᱯᱟᱞᱮ ᱱᱚᱣᱟ ᱫᱚ ᱵᱚᱸᱜᱟ ᱦᱚᱸᱠᱚ ᱞᱟᱹᱭ ᱠᱮᱭᱟ ᱟᱨ ᱪᱟᱸᱫᱚ ᱦᱚᱸᱠᱚ ᱞᱟᱹᱭ ᱜᱮ᱾
ᱦᱳᱭ ᱟᱫᱚ ᱚᱸᱰᱮ ᱟᱸᱡᱚᱢ ᱛᱤᱭᱟᱹᱜ ᱟᱠᱟᱱᱟ᱾
ᱥᱮ
ᱦᱩᱸ, ᱟᱫᱚ ᱱᱚᱰᱮ ᱦᱚᱸ ᱡᱚᱠᱷᱚᱱ ᱜᱮ ᱡᱚᱠᱷᱚᱱ ᱚᱱᱟ ᱯᱩᱡᱟᱹ ᱯᱟᱥᱟ ᱠᱚ ᱦᱳᱭᱳᱜᱼᱟ ᱛᱚᱠᱷᱚᱱ ᱫᱚᱠᱚ ᱞᱟᱹᱭᱟ ᱢᱟᱜᱽ ᱵᱚᱸᱜᱟ ᱥᱮ ᱟᱨ ᱪᱟᱹᱫ ᱵᱚᱸᱜᱟ᱾ ᱟᱫᱚ ᱪᱟᱸᱫᱳ ᱫᱚ ᱠᱷᱩᱵ ᱠᱚᱢ ᱠᱚ ᱞᱮ ᱜᱮᱭᱟ ᱡᱚᱠᱷᱱ ᱮᱢᱱᱤ ᱱᱚᱨᱢᱮᱞᱤ ᱠᱟᱛ ᱜᱚᱞᱯᱷᱚ ᱵᱟᱭᱟ ᱩᱱ ᱚᱠᱛᱚ ᱪᱟᱸᱫᱳ ᱠᱚ ᱞᱟᱹᱭ ᱜᱮᱭᱟ ᱠᱚ ᱥᱮ᱾ ᱦᱤᱥᱟᱹᱯ ᱚᱠᱛᱚ ᱪᱟᱸᱫᱳ ᱞᱮᱠᱟ ᱛᱮᱠᱚ ᱦᱤᱥᱟᱹᱯ ᱟᱠᱚ ᱵᱟᱠᱷᱟᱱ ᱫᱚ ᱚᱱᱟ ᱮᱸ ᱡᱮ ᱵᱚᱸᱜᱟ ᱜᱮ ᱡᱟᱹᱥᱛᱤ ᱠᱚ ᱞᱟᱹᱭ ᱜᱮᱭᱟ ᱟᱨᱠᱤ ᱡᱚᱠᱷᱚᱱ ᱯᱚᱛᱮᱠ ᱢᱟᱱᱮ ᱜᱮᱞᱵᱟᱨ ᱪᱟᱸᱫᱳ ᱨᱮᱜᱮ ᱛᱚ ᱟᱵᱚ ᱯᱩᱡᱟᱹ ᱯᱟᱥᱟ ᱦᱮᱱᱟᱜ ᱛᱟᱵᱚᱱᱟ ᱥᱮ᱾
ᱦᱚᱭ ᱦᱚᱭ ᱦᱚ᱾ ᱟᱫᱚ ᱚᱱᱮ ᱢᱚᱱᱮ ᱦᱩᱭᱩᱜ ᱠᱟᱱᱟ ᱚᱱᱮ ᱡᱮ ᱜᱮᱞᱵᱟᱨ ᱪᱟᱸᱫᱳ ᱜᱮᱵᱚᱱ ᱵᱚᱸᱜᱟᱜ ᱠᱟᱱᱛᱮ ᱮᱸ ᱮᱸᱜ ᱚᱱᱟᱜᱮ ᱯᱟᱞᱮ ᱵᱚᱸᱜᱟ ᱨᱩᱯ ᱛᱮᱠᱚ ᱞᱮᱹᱭᱟᱜ ᱠᱟᱱ᱾
ᱮᱠᱫᱚᱢ ᱦᱳᱭ ᱢᱚᱱᱮ
ᱤᱱᱟᱹ ᱛᱟᱭᱚᱢ ᱟᱯᱮ ᱟᱛᱳ ᱠᱚᱨᱮ ᱫᱚ ᱱᱚᱣᱟ ᱱᱚᱣᱟᱢ ᱱᱚᱣᱟ ᱠᱚ ᱪᱷᱟᱲᱟ ᱠᱟᱛᱮᱜ ᱟᱨᱦᱚ ᱪᱮᱫ ᱠᱚ ᱚᱱᱠᱟᱱᱟᱜ ᱵᱚᱸᱜᱟ ᱵᱩᱨᱩ ᱠᱚ ᱪᱚᱞ ᱢᱮᱱᱟᱜ ᱜᱮᱭᱟ?
ᱦᱩᱢ ᱟᱫᱚ
ᱟᱸ ᱯᱷᱟᱹᱜᱩᱱ ᱵᱟᱦᱟ ᱵᱚᱸᱜᱟ ᱡᱟᱦᱟᱸ ᱚᱱᱟ ᱯᱚᱨᱮ ᱚᱱᱟ ᱪᱷᱟᱰᱟ ᱠᱟᱛᱮ ᱦᱚᱸ ᱪᱮᱫ ᱟᱨᱦᱚ ᱢᱮᱱᱟᱜᱼᱟ ᱚᱱᱠᱟᱱᱟᱜ?
ᱮᱸ ᱟᱨᱦᱚᱸ ᱢᱮᱱᱟᱜ ᱫᱚ ᱢᱮᱱᱟᱜᱼᱟ ᱟᱫᱚ ᱩᱱᱟᱜ ᱩᱭᱦᱟᱹᱨ ᱫᱚ ᱮᱱᱛᱮᱜ ᱫᱚ ᱵᱟᱝ ᱦᱤᱡᱩᱜ ᱠᱟᱱᱟ᱾ ᱦᱮ ᱵᱟᱨ ᱜᱚᱴᱟᱝ ᱪᱟᱸᱫᱳ ᱜᱮ ᱦᱩᱭᱩᱜ ᱠᱟᱱ ᱜᱮᱭᱟᱢ ᱵᱟᱝ᱾
ᱢᱟᱱᱮ ᱞᱟᱹᱭ ᱦᱩᱭᱩᱜ ᱠᱟᱱᱟ ᱮᱸ ᱮᱸ ᱪᱮᱫ ᱠᱚ ᱪᱚᱞ ᱢᱮᱱᱟᱜᱼᱟ ᱢᱟᱱᱮ ᱦᱳᱭᱛᱳ ᱦᱚᱜᱼᱚᱭ ᱡᱮᱢᱚᱱ ᱵᱟᱦᱟ ᱵᱚᱸᱜᱟ ᱫᱚ ᱵᱟᱦᱟ ᱠᱚ ᱵᱚᱸᱜᱟᱜ ᱠᱟᱱᱟ ᱚᱱᱟ ᱫᱚ ᱪᱚᱞ ᱢᱮᱱᱟᱜᱼᱟ᱾ ᱵᱟᱹᱠᱤ ᱟᱹᱥᱟᱹᱲᱤᱭᱟᱹᱜ ᱦᱚᱸ ᱪᱚᱞ ᱢᱮᱱᱟᱜᱼᱟ, ᱚᱱᱟ ᱠᱚ ᱪᱷᱟᱲᱟ ᱠᱟᱛᱮ ᱟᱨᱚ ᱟᱢᱟᱜ ᱢᱮᱫ ᱛᱮ ᱚᱱᱠᱟᱱᱟᱜ ᱧᱮᱞ ᱫᱤᱥᱟᱹ ᱞᱮ ᱠᱟᱱᱟᱜ ᱟᱨᱦᱚᱸ ᱢᱮᱱᱟᱜ ᱥᱮ ᱤᱱᱟᱹ ᱨᱮᱜᱮ ᱢᱩᱪᱟᱹᱫ ᱟᱠᱟᱫᱟ? ᱡᱟᱭᱦᱳᱠ ᱚᱱᱟ ᱫᱚ ᱦᱟᱸᱜ ᱟ ᱦᱳᱭᱛᱳ ᱵᱟᱢ ᱫᱤᱥᱟᱹᱭ ᱫᱟ᱾ ᱚᱱᱠᱟ ᱦᱟᱸᱜ ᱟ ᱢᱮᱱᱟᱜ ᱛᱟᱵᱚᱱᱟ ᱛᱟᱭᱛᱚ᱾